ᱦᱮᱞᱳ
ᱡᱚᱦᱟᱨ ᱜᱮ
ᱦᱳᱭ ᱡᱚᱦᱟᱨ ᱜᱮ
ᱪᱮᱫ ᱠᱚᱵᱮᱱ ᱪᱤᱠᱟ. ᱵᱟᱲᱟᱭᱮᱫ ᱠᱟᱱᱟ ᱛᱚᱵᱮ
ᱚᱦ ᱚᱲᱟᱜ ᱠᱚᱨᱮ ᱜᱮ ᱦᱮᱸ ᱠᱟᱹᱴᱤᱡ ᱵᱟᱹᱫ ᱥᱮᱫ ᱞᱤᱧ ᱥᱮᱱ ᱞᱮᱱᱟ ᱚᱱᱟ ᱛᱟᱭᱚᱢ ᱚᱲᱟᱜ ᱨᱮᱜᱮ ᱱᱤᱛᱚᱜ ᱫᱚ
ᱚ ᱟᱯᱮᱥᱮᱫ ᱚᱱᱛᱮ ᱫᱚ ᱦᱩᱲᱩ ᱪᱟᱥ ᱠᱚ ᱦᱩᱭ ᱵᱟᱲᱟᱭ ᱠᱟᱱᱟ ᱥᱮ ᱵᱟᱝ ᱨᱚᱦᱚᱭ ᱠᱚ
ᱦᱩᱸ ᱦᱩᱭᱩᱜ ᱫᱚ ᱦᱩᱭᱩᱜ ᱠᱟᱱ ᱜᱮᱭᱟ ᱟᱫᱚ ᱡᱟᱦᱟᱸ ᱠᱚᱨᱮᱜ ᱮᱠᱟᱞ ᱫᱟᱜ ᱜᱮᱭᱟ ᱚᱱᱟ ᱠᱚᱨᱮ ᱜᱮ ᱨᱚᱦᱚᱭ ᱫᱚ ᱦᱮᱜᱸᱮ ᱠᱚ ᱮᱦᱚᱵ ᱟᱠᱟᱫᱟ ᱟᱫᱚ ᱦᱟᱸᱜ ᱟᱹᱰᱤᱴᱟᱜ ᱡᱟᱭᱜᱮ ᱱᱤᱛ ᱱᱤᱛᱚᱜ ᱦᱟᱵᱤᱡ ᱮᱦᱚᱵ ᱫᱚ ᱟᱹᱣᱨᱤ ᱮᱦᱚᱵᱚᱜᱼᱟ ᱛᱚᱞᱟ ᱠᱚ ᱮᱠᱷᱚᱱᱚ ᱜᱤᱰᱤᱭᱮᱫ ᱜᱮᱭᱟ ᱠᱚ
ᱛᱚᱵᱮ ᱟᱯᱱᱟ ᱠᱚ ᱛᱚ ᱯᱷᱤᱨ ᱵᱷ ᱟ ᱥᱮ ᱵᱟᱝᱼᱟ?
ᱟᱞᱮ ᱫᱚᱜ ᱦᱟᱹᱨᱤᱡ ᱞᱮ ᱨᱚᱦᱚᱭᱟ
ᱟᱞᱮ ᱠᱚᱫᱚᱞᱮ ᱨᱚᱦᱚᱭ ᱥᱟᱹᱛ ᱵᱟᱲᱟ ᱠᱮᱫᱟᱞᱮ ᱱᱚᱛᱮ ᱠᱚᱫᱚ ᱦᱩᱭ ᱵᱟᱲᱟᱭᱱᱟ ᱱᱤᱛᱚᱝ ᱫᱚ ᱚᱲᱟᱜ ᱠᱚᱨᱮ ᱜᱮᱮ ᱢᱮᱱᱟᱜ ᱟᱠᱟᱫ ᱞᱮᱭᱟ᱾
ᱟᱪᱪᱷᱟ ᱟᱪᱪᱷᱟ
ᱱᱚᱛᱮ ᱫᱚ ᱞᱟᱦᱟ ᱠᱷᱚᱡ ᱮ ᱫᱟᱜ ᱟᱫ ᱞᱮᱭᱟ ᱥᱮ ᱟᱫᱚ ᱛᱟᱭᱚᱢ ᱛᱮᱫᱚ ᱵᱟᱭ ᱫᱟᱜ ᱞᱮᱫᱟ ᱡᱚᱠᱷᱚᱱ ᱫᱚ ᱛᱚᱞᱟ ᱠᱚ ᱵᱟᱲᱟᱭᱮᱱ ᱛᱟᱞᱮᱭᱟ ᱨᱚᱦᱚᱭ ᱚᱱᱟ ᱫᱚ ᱵᱟᱭ ᱫᱟᱜ ᱮᱫ ᱠᱟᱱ ᱛᱟᱦᱮᱱᱟ ᱚᱱᱟ ᱠᱷᱟᱹᱛᱤᱨ ᱛᱮ ᱢᱚᱴᱚᱨ ᱠᱚ ᱢᱮᱱᱟᱜᱼᱟ ᱱᱚᱛᱮ ᱫᱚ ᱚᱱᱟ ᱢᱚᱴᱚᱨ ᱫᱟᱜ ᱛᱮᱜᱮᱞᱮ ᱨᱚᱦᱚᱭ ᱵᱟᱲᱟ ᱟᱠᱟᱜᱼᱟ᱾
ᱚ ᱚᱱᱮ ᱥᱟᱵᱽ ᱢᱟᱨᱟᱨᱥᱮᱞ
ᱢᱮᱥᱤᱱ
ᱥᱟᱵᱢᱟᱨᱥᱤᱵᱮᱞ ᱥᱮ ᱱᱤᱝᱠᱟᱹ ᱮᱢᱱᱤ ᱫᱟᱜ ᱢᱮᱥᱤᱱ ᱡᱟᱦᱟᱸ
ᱫᱟᱜ ᱢᱮᱥᱤᱱ
ᱟᱪᱪᱷᱟ ᱟᱪᱪᱷᱟ
ᱚᱱᱟ ᱫᱟᱜ ᱢᱮᱥᱤᱱ ᱛᱮᱜᱮ ᱫᱟᱜ ᱟᱲᱟᱜ ᱠᱟᱛᱮᱫ ᱫᱚ ᱨᱚᱦᱚᱭ ᱵᱟᱲᱟ ᱦᱩᱭ ᱮᱱᱟ᱾ ᱟᱨ ᱱᱚᱛᱮ ᱫᱚ ᱴᱨᱟᱠᱴᱚᱨ ᱜᱟᱹᱰᱤ ᱛᱮᱜᱮ ᱥᱤ ᱠᱚᱫᱚ ᱦᱩᱭᱩᱜᱚᱜ ᱠᱟᱱᱟ ᱱᱚᱛᱮ ᱠᱚᱢᱟ ᱰᱟᱝᱨᱟ ᱠᱚᱫᱚ ᱵᱟᱹᱱᱩᱜ ᱠᱟᱜ ᱠᱚᱣᱟ᱾ ᱛᱚᱵᱮ ᱟᱯᱮᱥᱮᱫ ᱫᱚ ᱯᱟᱥᱮᱡ ᱢᱮᱱᱟᱜ ᱟᱠᱟᱫ ᱠᱚᱣᱟ?
ᱦᱮᱸ ᱟᱞᱮᱥᱮᱫ ᱫᱚ ᱢᱮᱱᱟᱜ ᱠᱚᱜᱮᱭᱟ ᱟᱫᱚ ᱮᱱᱛᱮ ᱨᱮᱦᱚᱸ ᱩᱱᱟᱹᱜ ᱴᱟ ᱫᱚ ᱵᱟᱝᱠᱚ ᱥᱤᱭᱮᱫᱼ ᱟ᱾ ᱟᱨ ᱡᱚᱛᱚ ᱦᱚᱲᱜᱮ ᱱᱤᱝᱠᱟᱹ ᱫᱚᱜ ᱱᱚᱜᱚᱭ ᱵᱟᱨ ᱥᱮᱨᱢᱟᱟᱜᱟᱱ ᱦᱩᱭᱩᱜ ᱠᱟᱱᱟ ᱟᱹᱰᱤ ᱡᱳᱨ ᱟᱨᱠᱤ ᱴᱟᱠᱴᱟᱨ ᱛᱮ ᱞᱟᱹᱭ ᱜᱟᱱᱚᱜᱼᱟ ᱡᱚᱛᱚ ᱞᱮᱠᱟᱜᱮ ᱴᱟᱠᱴᱟᱨ ᱛᱮᱠᱚ ᱥᱤ ᱦᱚᱪᱚᱭᱮᱫᱼᱟ᱾
ᱦᱮᱸ ᱦᱮᱸ ᱛᱟᱦᱚᱞᱮ ᱚᱱᱟ ᱪᱷᱟᱲᱟ ᱫᱚ ᱟᱨ ᱮᱴᱟᱜᱟᱜ ᱪᱟᱥ ᱠᱚ ᱦᱩᱭᱩᱜ ᱠᱟᱱᱟ ᱥᱮ ᱵᱟᱝ ᱚᱱᱛᱮ?
ᱦᱮᱸ ᱦᱩᱭᱩᱜ ᱠᱟᱱ ᱜᱮᱭᱟ ᱯᱚᱴᱚᱞ, ᱠᱩᱸᱫᱽᱨᱤ, ᱡᱷᱤᱸᱜᱟᱹ, ᱠᱟᱨᱞᱟ, ᱦᱩᱭᱩᱜ ᱜᱮᱭᱟ ᱟᱨ ᱠᱚᱸᱰᱷᱟᱟ ᱠᱚ ᱨᱚᱦᱚᱭ ᱞᱮᱫᱼᱟ᱾ ᱠᱚᱸᱰᱷᱟ ᱦᱩᱭᱱᱟ ᱩᱱᱠᱩ ᱛᱩᱞᱟᱹᱣ ᱠᱮᱫᱼᱟ ᱠᱚ ᱟᱵᱟᱨ ᱦᱟᱸᱜ ᱟᱵᱟᱨ ᱦᱚᱭ ᱛᱚᱠᱚ ᱨᱚᱦᱚᱭᱟ ᱱᱤᱛᱚᱜ ᱥᱚᱥᱟ ᱦᱚᱸᱠᱚ ᱨᱚᱦᱚᱭᱮᱫ ᱜᱮᱭᱟ᱾
ᱦᱮᱸ ᱦᱮᱸ ᱟᱯᱮ ᱚᱱᱛᱮ ᱫᱚ ᱛᱚᱵᱮ ᱚᱱᱟ ᱠᱚᱫᱚ ᱨᱚᱦᱚᱭ ᱵᱟᱲᱟ ᱥᱟᱹᱛ ᱦᱩᱭ ᱵᱟᱲᱟ ᱟᱠᱟᱱᱟ᱾ ᱚᱱᱛᱮ ᱡᱚᱸᱰᱨᱟ ᱫᱚ ᱦᱳᱭᱳ ᱠᱟᱱᱟ ᱥᱮ ᱵᱟᱝ ᱡᱚᱱᱰᱨᱟ ᱠᱚ?
ᱦᱮᱸ ᱡᱚᱸᱰᱨᱟ ᱦᱩᱭᱩᱜ ᱜᱮᱭᱟ᱾ ᱡᱚᱸᱰᱨᱟ ᱠᱚ ᱨᱚᱦᱚᱭ ᱜᱚᱫ ᱠᱟᱜᱼᱟ᱾
ᱟᱯᱮ ᱚᱱᱛᱮ ᱫᱚ ᱱᱤᱛᱚᱜ ᱠᱚ ᱨᱚᱦᱚᱭᱮᱫ ᱠᱟᱱᱟ ᱡᱚᱱᱰᱨᱟ?
ᱦᱮᱸ ᱟᱫᱚ ᱱᱤᱛᱚᱜ ᱵᱚᱨᱥᱟ ᱨᱮᱱᱟᱜ ᱡᱟᱦᱟᱸ
ᱦᱮᱸ ᱦᱮᱸ ᱟᱞᱮ ᱥᱮᱫ ᱫᱚ ᱱᱤᱛᱳᱜ ᱫᱚ ᱵᱟᱠᱚ ᱨᱚᱦᱚᱭ ᱜᱮᱭᱟ ᱦᱮᱸ ᱦᱮᱸ
ᱚ ᱟᱫᱚ ᱵᱟᱨᱭᱟ ᱵᱟᱨᱭᱟ ᱟᱨᱠᱤ ᱟᱞᱟᱫᱟ ᱟᱞᱟᱫᱟ ᱱᱚᱝᱠᱟ ᱤᱭᱟᱹ ᱧᱟᱢᱚᱜᱼᱟ ᱛᱚ ᱦᱩᱲᱩ ᱪᱮᱫ ᱫᱷᱚᱨᱚᱱ ᱨᱮ ᱦᱳᱭᱜᱼᱟ ᱡᱟᱹᱯᱩᱫ ᱨᱮ ᱦᱳᱭᱼᱟ ᱱᱚᱣᱟ ᱦᱚᱸ ᱚᱱᱠᱟᱜ ᱜᱮ ᱵᱚᱨᱥᱟ ᱨᱮᱱᱟᱜ ᱡᱚᱸᱰᱨᱟ
ᱦᱚᱭ ᱱᱮᱛᱮ ᱫᱚ ᱚᱱᱠᱟᱱ ᱡᱚᱱᱰᱨᱟ ᱫᱚ ᱵᱟᱠᱚ ᱞᱟᱜᱟᱣ ᱵᱟᱲᱟ ᱠᱟᱜᱼᱟ ᱠᱚ᱾
ᱟᱪᱪᱷᱟ
ᱠᱟᱨᱚᱱ ᱱᱚᱛᱮ ᱫᱚ ᱫᱟᱜ ᱯᱟᱲᱟᱣᱟᱜ ᱠᱷᱟᱱ ᱜᱮ ᱠᱟᱛᱷᱟᱭ ᱫᱟᱢ ᱠᱚᱢᱟᱜᱼᱟ ᱡᱚᱱᱰᱨᱟ ᱨᱮᱭᱟᱜ
ᱦᱚᱸ
ᱚᱱᱟ ᱠᱷᱟᱹᱛᱤᱨ ᱛᱮ ᱢᱮ ᱢᱟᱥ ᱨᱮᱫᱚ ᱠᱚ ᱨᱟᱠᱟᱵ ᱵᱟᱲᱟ ᱟᱠᱟᱫᱟ ᱠᱚ ᱨᱟᱠᱟᱵ ᱠᱟᱛᱮ ᱟᱠᱷᱨᱤᱧ ᱵᱟᱲᱟ ᱦᱩᱭ ᱮᱱᱟ᱾
ᱦᱩᱸ ᱦᱩᱸ ᱟᱨ ᱛᱟᱦᱚᱞᱮ ᱩᱛᱩ ᱠᱚᱫᱚ ᱪᱮᱫ ᱯᱮ ᱪᱟᱥ ᱜᱮᱭᱟ
ᱱᱚᱛᱮ ᱫᱚ ᱩᱛᱩᱣᱟᱜ ᱠᱚᱫᱚ ᱟᱹᱰᱤ ᱟᱭᱢᱟ ᱜᱟᱱ ᱜᱮᱞᱮ ᱪᱟᱥ ᱟᱠᱟᱫᱟᱼᱟ ᱟᱞᱮᱦᱚ ᱚᱲᱟᱜ ᱨᱮ ᱡᱚᱢ ᱵᱟᱲᱟᱭ ᱞᱟᱹᱜᱤᱫ ᱛᱮ ᱠᱟᱨᱞᱟ ᱠᱚ ᱜᱷᱟᱜᱽᱨᱟ ᱦᱮᱱᱟᱜᱼᱟ᱾ ᱟᱨᱦᱚᱸ ᱯᱩᱨᱟᱹᱭ ᱠᱚᱞᱮ ᱞᱟᱜᱟᱣ ᱠᱟᱜᱼᱟ ᱞᱮ ᱠᱚᱸᱰᱷᱟ ᱠᱚ ᱦᱚᱛᱚᱫ ᱠᱚ ᱢᱮᱱᱟᱜᱼᱟ ᱠᱩᱸᱰᱟᱹ ᱠᱚ ᱟᱫᱚ ᱠᱩᱢᱰᱟᱹ ᱫᱚ ᱟᱹᱣᱨᱤ ᱡᱚᱜ ᱛᱟᱞᱮᱭᱟ ᱞᱟᱦᱟ ᱵᱟᱨ ᱫᱚᱠᱚ ᱡᱟᱜᱤ ᱡᱚ ᱞᱮᱱᱟ᱾ ᱠᱟᱹᱭᱛᱟᱹ ᱠᱚᱞᱮ ᱨᱚᱦᱚᱭ ᱵᱟᱲᱟ ᱟᱠᱟᱟᱜᱼᱟ ᱠᱟᱭᱨᱟ ᱠᱚ ᱢᱮᱱᱟᱜᱼᱟ ᱯᱟᱯᱤᱛ ᱛᱟ ᱠᱚ ᱢᱮᱱᱟᱜᱼᱟ ᱱᱚᱛᱮ ᱫᱚ ᱟᱨᱚ ᱦᱚᱞᱮ ᱨᱚᱦᱚᱭ ᱟᱠᱟᱫ ᱜᱮᱭᱟ ᱟᱫᱷᱮ ᱫᱚ ᱨᱚᱦᱚᱭ ᱦᱩᱭ ᱵᱟᱲᱟ ᱟᱠᱟᱱᱟ᱾
ᱦᱮᱸ
ᱟᱯᱮ ᱚᱱᱛᱮ ᱫᱚᱯᱮ ᱨᱚᱦᱚᱭᱮᱫ ᱠᱟᱱᱟ ᱥᱮ ᱵᱟᱝᱟ ᱚᱱᱟ ᱠᱚᱫᱚ?
ᱟᱫᱷᱮ ᱫᱚ ᱪᱮᱫ ᱵᱟᱝ ᱵᱟᱝ ᱵᱩᱡᱷᱟᱹᱣ ᱞᱮᱱᱟ
ᱟᱫᱟ ᱟᱫᱟ
ᱟᱫᱟ ᱦᱮᱸ ᱚᱱᱟ ᱠᱚᱫᱚ ᱨᱚᱦᱚᱭ ᱦᱩᱭᱩᱜ ᱟᱫᱚ ᱚᱱᱟ ᱫᱚ ᱛᱟᱦᱮᱱ ᱜᱮᱭᱟ ᱛᱚ ᱚᱱᱠᱟ ᱨᱚᱦᱚᱭ ᱞᱮᱠᱷᱟᱱ ᱛᱚ ᱛᱟᱦᱮᱸ ᱥᱮᱱᱚᱜ ᱜᱮᱭᱟ ᱟᱫᱚ ᱚᱱᱠᱟ ᱵᱷᱟᱵ ᱛᱮᱫᱚ ᱵᱟᱝᱟ ᱡᱮ ᱟᱠᱷᱨᱤᱧ ᱦᱩᱭᱩᱜᱼᱟ ᱚᱱᱠᱟ ᱞᱮᱠᱟ ᱱᱤᱡᱮ ᱚᱲᱟᱜ ᱡᱚᱢ ᱞᱮᱠᱟ ᱵᱟᱲᱜᱮ ᱠᱚᱨᱮ ᱱᱚᱜᱼᱚᱭ ᱡᱟᱦᱟᱸ ᱯᱚᱴᱚᱞ ᱵᱟᱲᱜᱮ ᱥᱮ ᱠᱩᱸᱫᱽᱨᱤ ᱵᱟᱲᱜᱮ ᱠᱚᱨᱮ ᱚᱱᱠᱟ ᱨᱚᱦᱚᱭ ᱠᱟᱜ ᱦᱳᱭᱳᱜᱼᱟ
ᱦᱮᱸ ᱟᱞᱮ ᱫᱚ ᱟᱠᱷᱨᱤᱧ ᱞᱟᱹᱜᱤᱫ ᱠᱚᱦᱚᱸᱞᱮ ᱨᱚᱦᱚᱭᱮᱫ ᱠᱟᱱᱟ ᱥᱮ ᱟᱫᱚ ᱟᱹᱰᱤ ᱢᱟᱨᱟᱝ ᱡᱟᱭᱜᱟ ᱛᱮᱜᱮᱞᱮ ᱨᱚᱦᱚᱭ ᱟᱠᱟᱫᱼᱟ
ᱩᱛᱩ ᱛᱮᱭᱟᱜ ᱨᱮᱭᱟᱜ ᱫᱚ ᱚᱵᱷᱟᱵᱽ ᱠᱚ ᱫᱚ ᱵᱟᱹᱱᱩᱜ ᱟᱠᱟᱜᱼᱟ
ᱢᱚᱡᱽ ᱞᱮᱠᱟ ᱩᱛᱩ ᱠᱚ ᱨᱚᱦᱚᱭ ᱦᱩᱭᱩᱜᱼᱟ ᱤᱱᱠᱟᱹ ᱞᱮᱠᱟ ᱜᱮ᱾
ᱦᱮᱸ᱾
ᱚᱱᱟ ᱫᱚ ᱪᱮᱫ ᱵᱟᱹᱞᱤᱭᱟᱹ ᱦᱟᱥᱟ ᱤᱝᱠᱟᱹ ᱪᱮᱫ ᱨᱮ ᱨᱚᱦᱚᱭᱟ ᱵᱚ?
ᱚᱱᱟ ᱫᱚ ᱮᱱᱠᱟᱱ ᱡᱟᱦᱟᱸ ᱞᱮᱠᱟᱱ ᱦᱟᱥᱟ ᱨᱮᱜᱮ ᱤᱭᱟᱹᱜᱼᱟ? ᱨᱚᱦᱚᱭ ᱞᱮᱠᱷᱟᱱ ᱜᱮ ᱦᱩᱭᱩᱜᱼᱟ᱾
ᱟᱫᱚ ᱟᱫᱟ ᱛᱚ ᱟᱫᱚ
ᱵᱷᱮᱨᱟᱭᱴᱤ ᱮᱨᱟᱜ ᱦᱩᱭᱩᱜᱼᱟ ᱥᱟᱦᱟᱨ ᱞᱮᱠᱟ ᱛᱮ ᱫᱚ ᱢᱮᱨᱚᱢ ᱢᱮᱨᱚᱢ ᱦᱮᱸ
ᱟᱪᱪᱷᱟ ᱟᱪᱪᱷᱟ
ᱚᱱᱟ ᱞᱟᱜᱟᱣᱟᱜ ᱦᱩᱭᱩᱜ ᱠᱷᱟᱡ ᱫᱚ ᱢᱚᱸᱡᱽ ᱧᱚᱜ ᱛᱮ ᱦᱳᱭᱳᱜ-ᱟ ᱟᱨᱦᱚᱸ ᱢᱚᱴᱟ ᱧᱚᱜ ᱟᱭᱢᱟ ᱡᱟᱭᱜᱟᱛᱮ ᱦᱩᱭᱩᱜᱼᱟ ᱵᱚᱨᱟ ᱠᱚᱨᱮ ᱵᱷᱚᱨᱟᱣ ᱠᱟᱛᱮᱜ ᱦᱚᱸ ᱢᱚᱸᱡᱽ ᱜᱮ ᱦᱳᱭᱳᱜᱚᱜ ᱠᱟᱱᱟ ᱱᱚᱛᱮ ᱫᱚ ᱚᱠᱚᱭ ᱠᱚᱣᱟᱜ ᱫᱚ ᱡᱟᱭᱜᱟ ᱠᱚ ᱵᱟᱹᱱᱩᱜ ᱟᱠᱟᱫᱟ ᱩᱱᱠᱩ ᱫᱚ ᱵᱚᱨᱟ ᱠᱚᱨᱮ ᱠᱚ ᱨᱚᱦᱚᱭ ᱫᱟᱲᱮᱭᱟᱜᱼᱟ
ᱦᱮᱸ ᱦᱮᱸ ᱟᱫᱚ ᱟᱞᱮ ᱥᱮᱫ ᱫᱚ ᱱᱚᱛᱮ ᱪᱮᱫ ᱞᱮᱠᱟᱜᱼᱟ ᱱᱚᱛᱮ ᱫᱚ ᱵᱮᱥᱤᱨ ᱵᱷᱟᱜᱽ ᱜᱮ ᱚᱱᱮ ᱵᱚᱥᱛᱟ ᱠᱚᱨᱮ ᱡᱟᱦᱟᱸ ᱵᱟᱹᱞᱛᱤ ᱠᱚᱨᱮ ᱱᱚᱜ-ᱚ ᱱᱚᱶᱟ ᱠᱚ ᱨᱮᱭᱟᱜ ᱠᱚ ᱨᱚᱦᱚᱭᱟᱠᱚ᱾ ᱟᱫᱚ ᱱᱤᱝᱠᱟᱹ ᱟᱹᱠᱷᱨᱤᱧ ᱞᱮᱠᱟ ᱚᱱᱠᱟ ᱞᱮᱠᱟ ᱫᱚ ᱵᱟᱝ?
ᱦᱮᱸ ᱟᱯᱮ ᱠᱚᱫᱚ ᱚᱲᱟᱜ ᱨᱮ ᱵᱟᱠᱷᱨᱟ ᱠᱚᱛᱮ ᱜᱮᱯᱮ ᱨᱚᱦᱚᱭᱮᱫ ᱠᱟᱱᱟ? ᱟᱨ ᱱᱚᱛᱮ ᱫᱚ ᱟᱹᱠᱷᱨᱤᱧ ᱠᱚᱦᱚᱸ ᱦᱳᱭᱳᱜ ᱠᱟᱱᱟ ᱥᱮ ᱢᱟᱹᱱᱰᱤ ᱠᱚ ᱠᱚ ᱤᱫᱤᱭᱮᱫ ᱠᱟᱱᱟ᱾ ᱟᱫᱚ ᱡᱟᱜᱟ ᱠᱚᱦᱚᱸ ᱢᱮᱱᱟᱜᱼᱟ ᱱᱚᱛᱮ ᱫᱚ ᱵᱚᱨᱥᱟ ᱨᱮᱭᱟᱜ ᱦᱚᱸ ᱠᱳᱱᱳ ᱤᱭᱟᱹ ᱯᱨᱚᱵᱞᱮᱢ ᱵᱟᱹᱱᱩᱜᱼᱟ᱾ ᱫᱟᱜᱟᱭ ᱱᱚᱛᱮ ᱫᱚ ᱥᱚᱢᱚᱭ ᱞᱮᱠᱟ ᱜᱮ ᱫᱟᱜ ᱦᱚᱸᱭ ᱧᱟᱢ ᱟᱜ ᱛᱮ ᱢᱚᱸᱡᱽ ᱜᱮᱠᱚ ᱪᱟᱥ᱾ ᱵᱟᱥ ᱦᱩᱭᱩᱜᱚᱜ ᱠᱟᱱᱟ ᱱᱚᱛᱮ ᱫᱚ᱾
ᱟᱫᱚ ᱚᱱᱟ ᱫᱚ ᱮᱦᱮᱜ ᱪᱮᱫ ᱞᱮᱠᱟ ᱞᱟᱭᱤᱱ ᱞᱟᱭᱤᱱ ᱨᱚᱦᱚᱭ ᱦᱩᱭᱩᱜᱼᱟ?
ᱦᱮᱸ ᱞᱟᱭᱤᱱ ᱞᱟᱭᱤᱱ ᱜᱮ ᱨᱚᱦᱚᱭ ᱦᱩᱭᱩᱜᱼᱟ ᱚᱱᱠᱟ ᱛᱤ ᱛᱮ᱾ ᱢᱤᱫ ᱠᱟᱹᱴᱩᱵ ᱚᱱᱠᱟ ᱯᱷᱟᱨᱟᱠ ᱯᱷᱟᱨᱟᱠ ᱨᱚᱦᱚᱭ ᱦᱩᱭᱩᱜᱼᱟ᱾
ᱢᱤᱫ ᱠᱟᱹᱴᱩᱵ ᱯᱷᱟᱨᱟᱠ᱾
ᱦᱮᱸ᱾ ᱱᱚᱝᱠᱟ ᱯᱟᱸᱪᱴᱤ ᱠᱟᱹᱴᱩᱵ ᱮᱢ ᱱᱤᱝᱠᱟ ᱞᱮᱠᱷᱟᱡ ᱫᱚᱦᱚ ᱞᱮᱠᱷᱟᱡ ᱮᱢ
ᱦᱩᱸ ᱦᱩᱸ᱾
ᱦᱳᱭ᱾ ᱚᱱᱠᱟ ᱯᱷᱟᱨᱟᱯ ᱯᱷᱟᱨᱟᱯ ᱧᱚᱜ ᱫᱚᱦᱚᱭ ᱦᱩᱭᱩᱜᱼᱟ᱾ ᱵᱟᱝ ᱪᱮᱠᱟᱜᱼᱟ ᱵᱟᱝ ᱪᱮᱠᱟᱜᱼᱟ᱾ ᱵᱟᱝ ᱪᱮᱠᱟᱜᱼᱟ ᱥᱩᱨ ᱥᱩᱨ ᱧᱚᱜ ᱜᱮᱠᱚ ᱨᱚᱦᱚᱭᱟ᱾
ᱛᱟᱦᱞᱮ ᱛᱚ ᱟᱹᱰᱤ ᱟᱢᱫᱟᱯᱮ ᱪᱟᱥᱟ ᱡᱟᱹᱱᱤᱡ ᱠᱷᱟᱱ ᱟᱫᱟ ᱫᱚ?
ᱦᱮᱸ᱾ ᱟᱨ ᱱᱚᱛᱮ ᱫᱚ ᱡᱚᱱᱰᱨᱟ ᱦᱚᱸ ᱟᱞᱮ ᱫᱚ ᱨᱚᱦᱚᱭ ᱠᱟᱛᱮᱫ ᱜᱮᱞᱮ ᱤᱭᱟᱹᱭᱟ᱾ ᱪᱟᱥᱟ᱾ ᱢᱤᱫᱴᱮᱡ ᱠᱟᱛᱮᱫ ᱫᱟᱱᱟ ᱞᱮ ᱞᱟᱭᱤᱱ ᱞᱟᱭᱤᱱ ᱞᱮ ᱞᱟᱜᱟᱣ ᱤᱫᱤᱭᱟ᱾
ᱚᱱᱟᱜᱮ ᱵᱷᱟᱜᱤᱜᱼᱟ ᱡᱚᱸᱰᱨᱟ ᱦᱚᱸ ᱱᱚᱛᱮ ᱦᱚᱸ ᱚᱱᱠᱟ ᱠᱟᱛᱮ ᱜᱮ ᱠᱚ ᱨᱚᱦᱚᱭ ᱜᱮᱭᱟ ᱪᱮᱫᱟᱜ ᱥᱮ ᱮᱨ ᱞᱮᱠᱷᱟᱱ ᱫᱚ ᱟᱫᱚ ᱦᱟᱸᱰᱮ ᱱᱟᱰᱮ ᱫᱟᱨᱮᱜᱼᱟ ᱟᱫᱚ ᱚᱱᱠᱟ ᱞᱮᱠᱟ ᱟᱨᱠᱤ ᱜᱚᱫ ᱵᱟᱝ ᱜᱟᱱᱚᱜᱼᱟ᱾
ᱦᱮᱸ ᱡᱮᱢᱚᱱ ᱡᱟᱜᱟ ᱡᱟᱜᱟ ᱛᱮᱫᱚ ᱠᱚ ᱮᱨᱮᱫ ᱠᱟᱱᱟ ᱠᱚ ᱥᱮ᱾ ᱟᱫᱚ ᱟᱞᱮ ᱱᱚᱛᱮ ᱫᱚ ᱵᱟᱠᱚ ᱮᱨ ᱜᱮᱭᱟ᱾ ᱚᱱᱟ ᱫᱚ ᱜᱤᱛᱤᱡ ᱠᱟᱛᱮᱜ ᱞᱮ ᱨᱚᱦᱚᱭ ᱜᱮᱭᱟ ᱟᱨ ᱢᱟᱹᱨᱤᱪ ᱟᱫᱚ ᱚᱱᱠᱟ ᱜᱤ ᱨᱚᱦᱚᱭ ᱠᱟᱱ ᱛᱟᱦᱮᱸ ᱱᱤᱛᱚᱜ ᱫᱚ ᱢᱟᱨᱟᱹᱨᱤᱪ ᱦᱚᱸ ᱫᱟᱢ ᱰᱷᱮᱨ ᱪᱟᱵᱟᱟᱣ ᱟᱠᱟᱱᱟ ᱱᱚᱛᱮ ᱢᱟ᱾ ᱢᱟᱹᱨᱤᱪ ᱠᱚ ᱨᱮᱭᱟᱜ ᱦᱚᱸ ᱢᱟᱹᱨᱤᱪ ᱠᱚᱠᱚ ᱨᱚᱦᱚᱭ ᱟᱠᱟᱫ ᱚᱠᱚᱭ ᱩᱱᱠᱩᱣᱟᱜ ᱫᱚ ᱟᱹᱰᱤᱜ ᱯᱷᱟᱭᱫᱟ ᱜᱮ ᱦᱩᱭᱩᱜᱚᱜ ᱠᱟᱱ ᱛᱟᱠᱚᱣᱟ᱾
ᱟᱪᱪᱷᱟ ᱟᱪᱪᱷᱟ᱾
ᱟᱯᱮ ᱚᱱᱛᱮ ᱫᱚ ᱢᱮᱨᱚᱢ ᱠᱚᱫᱚ ᱛᱤᱱᱟᱹᱜ ᱠᱚ ᱫᱟᱢ ᱵᱟᱲᱟᱣ ᱟᱠᱟᱱᱟ᱾
ᱢᱮᱨᱚᱢᱟᱜ ᱫᱟᱢ ᱫᱚ ᱫᱚᱢᱮ ᱟᱫᱚ, ᱟᱫᱚ ᱦᱟᱸᱜ ᱚᱱᱠᱟ ᱞᱮᱠᱟ ᱫᱚ ᱱᱤᱛ ᱱᱚᱛᱮ ᱪᱤᱠᱟ ᱩᱱᱠᱩ ᱥᱮᱛᱟ ᱫᱚᱢᱮ ᱠᱚ ᱵᱟᱹᱲᱛᱤᱭᱮᱱᱟ ᱛᱟᱦᱞᱮ ᱢᱮᱨᱚᱢ ᱛᱚ ᱟ ᱪᱟᱵᱟ ᱟᱹᱜᱩᱭᱮᱫ ᱠᱚᱣᱟᱞᱮ᱾
ᱦᱩᱸ᱾ ᱱᱚᱛᱮ ᱦᱚᱸ ᱢᱮᱨᱚᱢ ᱢᱮᱱᱟᱜ ᱠᱚᱣᱟ ᱥᱮᱛᱟ ᱠᱚᱦᱚᱸ ᱚᱱᱠᱟᱜ ᱜᱮ ᱢᱮᱱᱟᱜ ᱠᱚᱣᱟ ᱟᱫᱚ ᱚᱱᱮ ᱤᱫᱤ ᱠᱚ ᱠᱷᱟᱱ ᱵᱟᱜᱟᱱ ᱥᱮᱮᱫ ᱟᱹᱛᱤᱧ ᱞᱟᱹᱜᱤᱫ ᱛᱮᱫᱚ ᱟᱲᱟᱜ ᱠᱟᱠᱚ ᱵᱞᱮ ᱥᱮ ᱟᱫᱚ ᱫᱩᱲᱩᱵ ᱠᱚ ᱦᱩᱭᱩᱜᱼᱟ ᱯᱟᱦᱟ ᱫᱟᱨ ᱞᱮᱠᱟ ᱡᱮ ᱥᱮᱛᱟ ᱠᱚᱠᱚ ᱦᱮᱡ ᱞᱮᱱᱠᱷᱟᱱ ᱞᱟᱜᱟᱣ ᱠᱚ ᱦᱩᱭᱩᱜᱼᱟ
ᱦᱮᱸ ᱟ ᱛᱟᱦᱚᱞᱮ ᱚᱱᱟ ᱟᱫᱟ ᱡᱮᱯᱮ ᱪᱟᱥᱟ ᱚᱱᱟᱨᱮ ᱨᱟᱱ ᱠᱚ ᱪᱮᱫ ᱠᱚᱯᱮ ᱞᱟᱜᱟᱣ ᱠᱮᱭᱟ
ᱚᱱᱟᱨᱮ ᱨᱟᱱ ᱪᱮᱫ ᱦᱚᱸ ᱵᱟᱞᱮ ᱞᱟᱜᱟᱣᱟᱜ ᱠᱟᱱᱟ ᱠᱷᱟᱹᱞᱤ ᱚᱱᱟ ᱢᱮᱨᱚᱢ ᱤᱭᱟᱹ ᱜᱮᱞᱮ ᱞᱟᱜᱟᱣᱟᱜ ᱠᱟᱱᱟ ᱪᱩᱨᱩᱡ ᱤᱫᱤᱭᱟᱜ ᱠᱟᱱᱟᱞᱮ ᱫᱚᱦᱚ ᱤᱫᱤᱭᱮᱫ ᱠᱟᱱᱟ ᱚᱱᱟ ᱫᱚ ᱦᱟᱥᱟ ᱨᱟᱠᱟᱵ ᱦᱩᱭᱩᱜᱼᱟ ᱟᱫᱚ ᱡᱮᱢᱚᱱ ᱫᱟᱜ ᱠᱚ ᱵᱟᱝ ᱴᱟᱨᱦᱟᱜ
ᱟᱪᱪᱷᱟ ᱟᱪᱪᱷᱟ᱾
ᱚᱱᱟ ᱨᱮᱦᱚᱸ ᱦᱮᱸ ᱦᱮᱸ ᱡᱚᱱᱰᱨᱟ ᱞᱮ ᱜᱮ ᱟᱞᱩ ᱠᱚ ᱪᱮᱫ ᱞᱮᱠᱟ ᱵᱚᱱ ᱦᱟᱥᱟ ᱵᱚᱱ ᱨᱟᱠᱟᱵ ᱧᱚᱜ ᱠᱟᱱᱟ᱾ ᱚᱱᱠᱟ ᱜᱮ ᱫᱟᱨᱮ ᱦᱚᱸ ᱦᱟᱥᱟ ᱨᱟᱠᱟᱵ ᱧᱚᱜ ᱦᱩᱭᱩᱜᱼᱟ ᱡᱮᱢᱚᱱ ᱫᱟᱜ ᱴᱟᱨᱷᱟᱜ-ᱟ᱾ ᱫᱟᱜ ᱴᱟᱨᱷᱟ ᱞᱮᱠᱷᱟᱱ ᱥᱮᱭᱟᱜ ᱛᱷᱚᱨ ᱚᱱᱟᱜ ᱫᱚ᱾ ᱟᱨᱦᱚᱸ ᱵᱟᱝ ᱦᱩᱭᱩᱜᱼᱟ᱾ ᱚᱱᱟ ᱠᱷᱟᱹᱛᱤᱨ ᱛᱮᱫᱚ ᱨᱟᱠᱟᱵ ᱦᱩᱭᱩᱜᱼᱟ ᱦᱟᱥᱟ᱾ ᱟᱫᱟ ᱟᱨᱦᱚᱸ ᱢᱚᱸᱡᱽ ᱜᱤ ᱟᱫᱚ ᱢᱮᱨᱚᱢ ᱠᱚ ᱥᱮᱫ ᱠᱷᱚᱡ ᱫᱚ ᱵᱟᱧᱪᱟᱣ ᱨᱮ ᱫᱚᱦᱚ ᱠᱟᱜ ᱦᱩᱭᱩᱜᱼᱟ ᱵᱟᱝᱠᱷᱟᱱ ᱚᱱᱟ ᱨᱮᱭᱟᱜ ᱤᱭᱟᱹ ᱠᱚ ᱡᱚᱢ ᱜᱮᱭᱟ ᱥᱟᱠᱟᱢ ᱠᱚᱫᱚ ᱢᱮᱨᱚᱢ ᱠᱚᱫᱚ᱾ ᱦᱮᱸ ᱢᱮᱨᱚᱢ ᱠᱚ ᱥᱤᱢᱠᱩ ᱵᱟᱝᱢ ᱵᱚᱞᱚ ᱫᱚᱨᱠᱟᱨ ᱚᱱᱟ ᱨᱮᱭᱟᱜ ᱫᱟᱢ ᱦᱚᱸ ᱰᱷᱮᱨ ᱜᱮᱭᱟ ᱱᱚᱛᱮ ᱫᱚ ᱟᱫᱚ ᱱᱚᱛᱮ ᱢᱟ ᱚᱱᱮ ᱤᱭᱟᱹ ᱨᱮ ᱤᱫᱤᱭᱮᱫᱟᱤᱭᱟᱹ ᱢᱟᱨᱠᱮᱴ ᱠᱚ ᱤᱫᱤᱭᱮᱫ ᱠᱟᱱᱟ ᱢᱟᱨᱠᱮᱴ ᱨᱮ ᱵᱟᱝ ᱛᱤᱱᱟᱹᱜ ᱠᱟᱛᱮᱮᱫ ᱫᱟᱢ ᱠᱚ ᱟᱠᱷᱨᱤᱧᱮᱫ ᱠᱟᱱ ᱱᱚᱛᱮ ᱫᱚ ᱰᱷᱮᱨ ᱜᱮᱭᱟ ᱫᱟᱢ
ᱦᱮᱸ ᱱᱤᱝᱠᱟᱹ ᱮᱠᱥᱚ ᱴᱟᱠᱟ ᱛᱚ ᱠᱤᱞᱳ ᱡᱱᱤᱡ ᱠᱷᱟᱱ
ᱞᱟᱦᱟ ᱵᱟᱨ ᱢᱟᱠᱚ ᱟᱹᱷᱨᱤᱧᱫᱟ ᱰᱮᱲᱥᱚ ᱴᱟᱠᱟ
ᱚ
ᱱᱚᱛᱮ ᱫᱚ ᱡᱚᱛᱚ ᱨᱮᱭᱟᱜ ᱫᱟᱢ ᱜᱮ ᱰᱷᱮᱨ ᱜᱮᱭᱟ
ᱟᱪᱪᱷᱟ ᱟᱪᱪᱷᱟ
ᱛᱟᱦᱚᱞᱮ ᱤᱭᱟᱹ ᱡᱚᱠᱷᱚᱱ ᱚᱱᱟ ᱯᱮ ᱛᱟᱲᱣᱟ ᱚᱱᱟ ᱫᱚ ᱦᱚᱜ ᱚᱭ ᱡᱮ ᱡᱟᱦᱟᱸᱮᱠᱟ
ᱟᱞᱩ ᱪᱮᱫᱞᱮ ᱢᱤᱫ ᱫᱷᱟᱣ ᱨᱮᱜᱮ ᱡᱚᱛᱚ ᱛᱟᱲᱟ ᱪᱟᱵᱟᱭ ᱦᱩᱭᱩᱜᱼᱟ ᱤᱱᱠᱟᱹ
ᱦᱮᱸ ᱟᱫᱚ ᱚᱱᱟ ᱫᱚ ᱡᱩᱫᱟᱹ ᱧᱚᱜ ᱛᱮ ᱞᱟᱭ ᱦᱩᱭᱩᱜᱼᱟ
ᱪᱮᱫ ᱞᱮᱠᱟ? ᱦᱸ
ᱟᱪᱪᱷᱟ ᱩᱛᱛᱚᱨ ᱥᱮᱫ ᱛᱮ ᱩᱛᱛᱚᱨ ᱥᱮᱫ ᱛᱮ ᱩᱛᱟᱹᱨ ᱥᱮᱫ ᱛᱮ ᱞᱟᱭ ᱦᱩᱭᱩᱜᱼᱟ
ᱩᱛᱛᱚᱨ ᱥᱮᱫ ᱛᱮᱟᱞᱟᱭ ᱦᱩᱭᱩᱜᱼᱟ
ᱦᱮᱸ ᱡᱮᱴᱟ ᱞᱟᱭᱤᱱ ᱨᱮᱢ ᱨᱚᱦᱚᱭ ᱟᱠᱟᱫ ᱚᱱᱟ ᱠᱷᱚᱡ ᱯᱷᱟᱨᱟᱠ ᱧᱚᱜ ᱠᱷ ᱞᱟᱭ ᱦᱩᱭᱩᱜᱚᱜᱼᱟ
ᱟᱪᱪᱷᱟ ᱟᱪᱪᱷᱟ ᱢᱟᱱᱮ ᱡᱩᱫᱤ ᱱᱚᱝᱠᱟ ᱯᱩᱨᱵᱚ ᱯᱚᱥᱪᱤᱢ ᱡᱩᱫᱤ ᱞᱟᱭᱤᱱ ᱛᱟᱦᱮᱱᱟ
ᱦᱮᱸ ᱛᱟᱦᱚᱞ ᱫᱚ ᱚᱱᱠᱟ ᱯᱩᱨᱩᱵ ᱯᱚᱪᱷᱤᱢ ᱛᱮᱜᱮ ᱟᱞᱚᱢ ᱞᱟᱭᱟ ᱟᱨᱠᱷᱟᱱ ᱚᱱᱟ ᱢᱟ ᱜᱮᱫ ᱡᱚᱥᱚᱜᱼᱟ ᱛᱚ ᱦᱮᱸ ᱚᱱᱟᱛᱮ ᱥᱟᱭᱤᱴ ᱠᱷᱚᱡ ᱩᱴᱠᱟᱹᱣ ᱦᱩᱭᱩᱜᱼᱟ ᱚᱱᱟ ᱠᱚᱫᱚ᱾
ᱚ ᱢᱟᱱᱮ ᱡᱟᱦᱟᱸ ᱱᱟᱞᱟ ᱛᱟᱦᱮᱱ ᱠᱟᱱᱟ ᱚᱱᱟ ᱱᱟᱞᱟ ᱥᱮᱫ ᱠᱷᱚᱱᱟᱜ ᱜᱮ ᱞᱟᱭ ᱦᱩᱭᱩᱜᱼᱟ᱾
ᱚᱱᱟ ᱱᱟᱞᱟ ᱫᱚ ᱟᱞᱚᱢ ᱞᱟᱭᱟ ᱞᱟᱟᱭ ᱦᱩᱭᱩᱜ ᱠᱷᱟ ᱫᱚ ᱚᱱᱟ ᱱᱟᱞᱟ ᱦᱟᱱᱟᱥ ᱛᱮ ᱞᱟᱭ ᱢᱮ᱾
ᱚᱸᱻ
ᱠᱟᱨᱚᱱᱮᱢ ᱦᱟᱥᱟᱢ ᱫᱚᱦᱚ ᱠᱟᱼᱟᱢ᱾ ᱚᱱᱟ ᱵᱟᱝ ᱚᱱᱟᱢ ᱫᱚᱦᱚ ᱟᱠᱟᱫ ᱤᱭᱟᱹ ᱛᱮᱫᱚ ᱵᱟᱝ ᱧᱮᱞ ᱴᱷᱤᱠᱟᱹᱜ ᱟ ᱥᱮ ᱞᱟᱛᱟᱨ ᱨᱮ ᱚᱠᱟ ᱥᱮᱫ ᱛᱮ ᱤᱭᱟᱹᱣ ᱟᱠᱟᱱᱟ᱾
ᱦᱮᱸ ᱦᱮᱸ
ᱦᱟᱱᱛᱮ ᱱᱟᱛᱮ ᱟᱹᱪᱩᱨᱚᱜ ᱜᱮᱭᱟ ᱚᱱᱟ ᱠᱚᱫᱚ ᱟᱫᱷᱮ ᱠᱚᱫᱚ᱾
ᱦᱮᱸ
ᱚᱱᱟ ᱤᱭᱟᱹ ᱛᱮ
ᱦᱮᱸ ᱟᱨ ᱱᱚᱣᱟ ᱛᱟᱦᱞᱮ ᱡᱚᱠᱷᱚᱱ ᱯᱮ ᱨᱚᱦᱚᱭᱟ ᱚᱱᱟ ᱫᱚ ᱼᱼ ᱛᱤᱱ ᱢᱟᱨᱟᱝ ᱜᱟᱱᱟ ᱢᱤᱫ ᱠᱟᱹᱴᱩᱵ ᱜᱟᱱ ᱦᱩᱭᱩᱜᱼᱟ ᱚᱱᱟ ᱨᱚᱦᱚᱭᱟ ᱡᱟᱦᱟᱸ ᱯᱮ ᱨᱚᱦᱚᱭᱟ?
ᱚᱱᱟ ᱟᱹᱰᱤ ᱞ ᱡᱮᱞᱮᱧ ᱡᱮᱞᱤᱧ ᱦᱩᱭᱩᱜᱼᱟ ᱞᱟᱹᱴᱩ ᱞᱟᱹᱴᱩ ᱢᱚᱴᱟ ᱜᱮ।
ᱦᱮᱸ ᱡᱚᱠᱷᱚᱱ ᱯᱮ ᱨᱚᱦᱚᱭᱮᱫ - ᱟ
ᱨᱚᱦᱚᱭᱮ ᱟᱞᱮ ᱩᱱ ᱜᱷᱟᱹᱲᱤᱡ ᱫᱚ ᱠᱟᱹᱴᱤᱡ ᱠᱟᱹᱴᱤᱡ᱾ ᱚᱱᱟᱨᱮ ᱡᱚᱛᱚᱠᱚ ᱤᱭᱟᱹ ᱩᱰᱩᱠ ᱵᱟᱲᱟᱣ ᱟᱠᱟᱱᱟ ᱫᱟᱨᱮᱜ ᱞᱟᱹᱜᱤᱫ ᱛᱮ᱾
ᱦᱮᱸ
ᱨᱟᱹᱥᱩᱱ ᱨᱮ ᱪᱮᱫ ᱞᱮᱠᱟ ᱩᱰᱩᱠ ᱠᱚᱜᱼᱟ ᱚᱱᱠᱟᱜ ᱜᱮ ᱚᱱᱟ ᱨᱮᱦᱚᱸ ᱩᱰᱩᱠ ᱠᱚᱜᱼᱟ।
ᱦᱮᱸ
ᱟᱨ ᱵᱟᱝ ᱩᱰᱩᱠ ᱠᱚᱚᱜ ᱠᱷᱟᱱ ᱦᱚᱸ ᱨᱚᱦᱚᱭ ᱠᱟᱜ ᱢᱮ ᱛᱟᱦᱚᱞᱮ ᱚᱱᱟ ᱫᱚ ᱦᱟᱸᱥᱟ ᱼᱼ ᱯᱚᱴᱚᱢ ᱠᱷᱟᱡ ᱜᱮ ᱚᱱᱟ ᱟᱡ ᱛᱮᱜᱮ ᱨᱟᱠᱟᱵᱚᱜᱼᱟ ᱫᱟᱨᱮ ᱟ ᱟᱡ ᱛᱮᱜᱮ। ᱡᱮᱢᱚᱱᱠᱤ ᱩᱞ ᱡᱟᱝ ᱠᱚᱵᱚᱱ ᱜᱤᱰᱤ ᱞᱮᱠᱟᱱ ᱟᱡ ᱛᱮᱜᱮ ᱫᱟᱲᱮᱜ ᱠᱟᱱᱟ ᱚᱱᱟ ᱦᱚᱸ ᱚᱱᱠᱟᱜᱮ ᱫᱟᱨᱮᱜᱼᱟ᱾
ᱦᱮ ᱟᱫᱚ ᱚᱱᱟ ᱡᱟᱦᱟᱸ ᱯᱮ ᱨᱚᱦᱚᱭᱮᱼᱟ ᱚᱱᱟ ᱫᱚ ᱮ ᱢᱤᱫ ᱠᱟᱹᱴᱩᱵ ᱠᱟᱛᱮ ᱯᱮ ᱨᱚᱦᱚᱭᱮᱼᱟ ᱢᱟᱱᱮ ᱢᱤᱫ ᱠᱟᱹᱴᱩᱵ᱾ ᱠᱟᱛᱮᱜ ᱯᱮ ᱫᱚᱦᱚᱭᱟ ᱥᱮ ᱚᱱᱟ ᱠᱷᱚᱱᱟᱜ ᱦᱚᱸ ᱠᱟᱴᱤᱡᱧᱚᱜ?
ᱚᱱᱟ ᱠᱚᱦᱚ ᱠᱟᱹᱴᱤᱡ ᱠᱟᱹᱴᱤᱡ ᱚᱱᱟ ᱢᱟ ᱯᱚᱨᱮ ᱼᱼ ᱛᱮ ᱦᱟᱨᱟ ᱪᱟᱞᱟᱜᱼᱟ ᱛᱤᱱᱟᱹᱜ ᱤᱱᱟᱹᱜ ᱜᱮ ᱞᱟᱹᱴᱩ ᱪᱟᱞᱟᱜᱼᱟ ᱟᱡ ᱛᱮᱜᱮ ᱦᱟᱸᱜ।
ᱳ
ᱚᱱᱟᱫᱚ ᱠᱟᱹᱴᱤᱡ ᱠᱟᱹᱴᱤᱡ ᱜᱮ ᱚᱱᱟᱞᱮ ᱴᱷᱚᱡᱟᱞᱮ ᱴᱷᱚᱡ ᱠᱟᱹᱴᱤᱡ ᱪᱟᱵᱟᱭᱟᱞᱮ ᱟᱫᱚ ᱞᱮ ᱨᱚᱦᱚᱭᱟᱞᱮ᱾
ᱦᱮᱸ ᱢᱤᱫ ᱜᱤᱨᱟᱹ?
ᱦᱮᱸ ᱨᱟᱹᱥᱩᱱ ᱦᱚᱸ ᱢᱚᱸᱡᱽ ᱜᱮ ᱦᱩᱭᱩᱜᱚᱜᱼᱟ ᱨᱟᱥᱩᱱ ᱠᱚ ᱯᱮᱸᱭᱟᱡ ᱼᱼ ᱠᱚ ᱢᱟᱱᱮ ᱡᱟᱦᱟᱱᱟᱜ ᱜᱮᱢ ᱪᱟᱥ ᱠᱷᱟᱡ ᱛᱚ ᱚᱱᱟ ᱛᱮᱫᱚ ᱢᱚᱡᱽ ᱜᱮ ᱦᱩᱭᱩᱜᱚᱜ ᱠᱟᱱᱟ।
ᱟᱪᱪᱷᱟ ᱟᱪᱪᱷᱟ ᱛᱟᱦᱚᱞᱮ ᱮᱸ ᱱᱚᱣᱟ ᱡᱩᱫᱤ ᱮᱸ ᱵᱤᱜᱷᱟᱹ ᱡᱩᱫᱤ ᱢᱤᱫ ᱵᱤᱜᱷᱟᱹ ᱦᱤᱥᱟᱹᱵ ᱼᱼ ᱡᱩᱫᱤ ᱨᱚᱦᱚᱭ ᱦᱩᱭᱩᱜᱼᱟ ᱮᱸᱰᱮᱠᱷᱟᱱ ᱮᱸ ᱤᱛᱟᱹ ᱫᱚ ᱪᱮᱫ ᱞᱮᱠᱟ ᱠᱟᱛᱮ ᱟᱹᱜᱩ ᱧᱟᱢᱚᱜᱼᱟ?
ᱤᱛᱟᱹ ᱚᱱᱟ ᱦᱤᱥᱟᱹᱵᱽ ᱛᱮᱜᱮ ᱟᱹᱜᱩᱭ ᱦᱩᱭᱩᱜᱚᱜ ᱛᱟᱢᱟ ᱟᱢ ᱪᱮᱫ ᱞᱮᱠᱟᱢ ᱨᱚᱦᱚᱭᱟ ᱚᱱᱠᱟ ᱞᱟᱹᱭ ᱠᱚ ᱦᱩᱭᱩᱜᱚᱜ ᱛᱟᱢᱟ ᱚᱠᱟ ᱨᱮᱠᱚ ᱼᱻ ᱫᱚᱠᱟᱱ ᱵᱟᱲᱟᱭ ᱫᱟᱠᱚ ᱥᱮᱠᱚ ᱟᱠᱷᱨᱤᱧᱮᱫ ᱠᱟᱱᱟ ᱠᱚ ᱚᱸᱰᱮᱢ ᱞᱟᱹᱭ ᱟᱠᱣᱟ ᱡᱮᱧ ᱨᱚᱦᱚᱭ ᱞᱟᱹᱜᱤᱫ ᱤᱧ ᱤᱭᱟᱹᱭᱮᱫᱟ। ᱟᱠᱷᱨᱤᱧᱮ ᱠᱟᱱᱟ ᱠᱚ ᱾
ᱟᱪᱪᱷᱟ ᱟᱪᱪᱷᱟ
ᱧᱟᱢᱚᱜ ᱠᱟᱱᱟ᱾
ᱚ ᱚᱱᱟ ᱛᱤᱱᱟᱹᱜ ᱠᱤᱞᱳ?
ᱚᱱᱟ ᱵᱟᱝ ᱛᱤᱱᱟᱹᱜ ᱠᱤᱞᱳ ᱠᱟᱛᱮᱜ ᱟᱞᱮᱨᱮᱱ ᱵᱟᱵᱟᱭ ᱟᱹᱜᱩ ᱵᱟᱲᱟᱭᱮᱫ ᱠᱟᱱᱟᱭ ᱵᱟᱹᱞᱤᱧ ᱠᱩᱞᱤ ᱟᱠᱟᱫᱮᱭᱟ ᱚᱱᱟ ᱢᱟ ᱴᱷᱤᱠ ᱾
ᱟᱪᱪᱷᱟ
ᱟᱫᱚ ᱟᱹᱜᱩ ᱠᱟᱜ ᱟᱭ ᱚᱱᱟ ᱜᱮᱞᱮ ᱞᱟᱜᱟᱣ ᱵᱟᱲᱟᱣ ᱠᱟᱜ ᱟ
ᱟᱪᱪᱷᱟ
ᱚᱱᱟ ᱫᱚ ᱫᱚᱠᱟᱱ ᱠᱚᱨᱮ ᱦᱚᱸ ᱥᱮ ᱡᱟᱦᱟᱸ ᱨᱮᱜᱮ ᱥᱮᱱ ᱠᱟᱛᱮᱜ ᱮᱢ ᱢᱮᱛᱟᱣᱟᱠᱚ ᱠᱷᱟᱱ ᱡᱮ ᱤᱧ ᱫᱚ ᱨᱚᱦᱚᱭ ᱵᱟᱠᱷᱨᱟ ᱛᱤᱧ ᱠᱷᱚᱡᱚᱜ ᱠᱟᱱᱟ, ᱟᱫᱚ ᱩᱱᱤ ᱠᱩᱞᱤ ᱢᱮᱭᱟ ᱡᱮ, ᱛᱤᱱᱟᱹᱜ ᱵᱤᱜᱷᱟᱹ ᱢᱮᱱᱟᱜ ᱛᱟᱢᱟ
ᱦᱮᱸ
ᱛᱟᱦᱞᱮ ᱟᱢ ᱚᱱᱟ ᱦᱤᱥᱟᱹᱵ ᱛᱮᱢ ᱞᱟᱹᱭᱟ ᱛᱟᱦᱞᱮ ᱩᱱᱤ ᱞᱟᱹᱭᱟᱢᱟ ᱡᱮ ᱟᱢᱟᱜ ᱱᱤᱱᱟᱹᱜ ᱜᱟᱱ ᱛᱮᱜᱮ ᱦᱩᱭᱩᱜᱚᱜ ᱛᱟᱢᱟ
ᱦᱮᱸ